ᱦᱮᱸᱻ ᱦᱟᱞᱳ, ᱾ ᱦᱮᱸ ᱢᱮᱱᱫᱤᱧ ᱠᱟᱹᱴᱤᱡ, ᱱᱮᱴᱣᱟᱨᱠ ᱦᱮᱸ-ᱦᱮᱸ, ᱦᱮᱞᱳ ᱾
ᱨᱚᱲ ᱵᱟᱢ ᱟᱸᱡᱚᱢ ᱧᱟᱢ ᱫᱟ? ᱵᱤ
ᱵᱟᱝ ᱟᱸᱡᱚᱢᱚᱜ ᱠᱟᱱᱟ? ᱠᱟᱹᱴᱤᱡ, ᱠᱟᱴᱟ ᱠᱟᱴᱟ ᱨᱚᱲ ᱟᱸᱡᱚᱢᱚᱜ ᱠᱟᱱᱟ ᱾
ᱟᱪᱷᱟ᱾
ᱦᱮᱞᱳ ᱾
ᱦᱮᱞᱳ, ᱟᱸᱡᱚᱢ ᱧᱟᱢ ᱫᱟᱹᱧ ᱤᱧ ᱫᱚ, ᱟᱢ, ᱵᱟᱢ ᱟᱸᱡᱚᱢ ᱧᱟᱢ ᱮᱫᱟ ᱤᱧᱟᱜ ᱟᱲᱟᱝ?
ᱦᱚᱸᱻ᱾ ᱦᱮᱸ- ᱦᱮᱸ, ᱱᱤᱛ ᱫᱩᱧ ᱟᱸᱡᱚᱢᱮᱜᱼᱟ ᱾
ᱟᱪᱪᱷᱟ ᱾
ᱦᱚᱸ ᱦᱳᱭ, ᱟᱨ ᱪᱮᱫ ᱞᱮᱠᱟ ᱢᱮᱱᱟᱜ ᱢᱮᱭᱟ? ᱵᱮᱥ ᱵᱟᱲᱟ ᱜᱮᱭᱟᱢ?
ᱦᱳᱭ, ᱵᱮᱥ ᱵᱟᱲᱟ ᱜᱮᱭᱟ ᱾ ᱟᱢᱜᱮ ᱪᱮᱠᱟ ᱞᱮᱠᱟ ᱢᱮᱱᱟᱜ ᱢᱮᱭᱟ? ᱨᱮ ᱾
ᱳᱸ, ᱤᱧᱦᱚᱸ ᱵᱮᱥ ᱜᱤᱭᱟᱹᱧ ᱱᱤ, ᱜᱷᱟᱹᱲᱤᱡ ᱫᱚ ᱾
ᱟᱪᱪᱷᱟ, ᱦᱳᱭᱛᱚ, ᱟᱨ ᱫᱟᱜ ᱡᱟᱯᱩᱫ ᱠᱚ, ᱛᱮᱦᱮᱧ ᱫᱚ ᱫᱟᱜ ᱡᱟᱹᱲᱤ ᱠᱮᱫᱟᱭ ᱥᱮ ᱵᱟᱝ, ᱟᱯᱮ ᱚᱱᱛᱮ?
ᱚᱻ, ᱛᱮᱦᱮᱧ ᱫᱚ ᱵᱟᱝᱟ ᱾ ᱛᱤᱦᱤᱧ ᱫᱚ, ᱨᱤᱢᱤᱞ ᱨᱤᱢᱤᱞ ᱜᱮ, ᱢᱟᱱᱮ ᱥᱮᱛᱟᱜ ᱠᱷᱚᱱᱟᱜ, ᱨᱤᱢᱤᱞ ᱨᱤᱢᱤᱞ ᱠᱮᱫᱟ, ᱫᱟᱜ ᱠᱚᱫᱚ ᱵᱟᱭ, ᱫᱟᱜ ᱞᱮᱜᱼᱟ ᱾
ᱦᱳᱭ, ᱦᱳᱭ ᱾ ᱚᱱᱠᱟ ᱜᱮ, ᱱᱚᱛᱮ ᱦᱚᱸ ᱾
ᱟᱨ, ᱾ ᱚᱼᱟᱪᱪᱷᱟ, ᱟᱪᱪᱷᱟ ᱾
ᱪᱮᱫ? ᱠᱚᱢ ᱠᱟᱹᱢᱤ ᱵᱟᱲᱟᱭᱮᱫᱟ ᱛᱟᱦᱞᱮ ᱱᱤᱛᱳᱜ ᱫᱚ ᱾
ᱳᱸᱻ, ᱱᱤᱛᱳᱜ ᱫᱚ ᱪᱮᱫ ᱦᱚᱸ ᱵᱟᱝᱟ, ᱤᱥᱤᱱ ᱵᱟᱥᱟᱝ ᱢᱟ ᱦᱩᱭ ᱟᱠᱟᱱᱟ ᱾ ᱟᱫᱚ, ᱚᱝᱠᱟ ᱯᱷᱟᱸᱠᱟ ᱥᱮᱫ ᱤᱧ ᱦᱮᱡ ᱟᱠᱟᱱᱟ, ᱠᱟᱹᱴᱤᱡ ᱤᱧ ᱫᱟᱬᱟ ᱵᱟᱲᱟ ᱭᱮᱫᱟ ᱾
ᱩᱜ-ᱦᱩᱸᱻ, ᱸ ᱟᱨ ᱱᱤᱭᱟᱹ ᱡᱟᱹᱯᱩᱫ ᱨᱮ ᱢᱤᱫ, ᱛᱟᱱᱟᱜ ᱚᱲᱟᱜ ᱨᱮ ᱛᱟᱦᱮᱸ ᱮᱠᱫᱚᱢ, ᱢᱚᱸᱡᱽ ᱵᱟᱝ ᱵᱩᱡᱷᱟᱹᱜ, ᱠᱟᱱ ᱛᱟᱦᱮᱸᱱᱟ ᱾ ᱥᱟᱨᱟ ᱫᱤᱱ ᱚᱡ ᱟ, ᱚᱲᱟᱜ, ᱦᱻᱟᱻ
ᱦᱳᱻᱭ, ᱾ ᱟᱪᱪᱷᱟ, ᱟᱢᱫᱚ ᱪᱮᱫ? ᱮᱢ ᱪᱤᱠᱟᱹ ᱵᱟᱲᱟᱭᱮᱜᱼᱟ ᱱᱤᱛᱚᱜ?
ᱤᱧ, ᱚᱻᱱᱮ ᱢᱟᱡᱟᱱ ᱵᱟᱲᱟᱜ, ᱟᱞᱮᱭᱟᱜ ᱚᱱᱮ ᱱᱟᱥᱮᱭᱟᱜ ᱯᱩᱠᱷᱨᱤ ᱢᱮᱱᱟᱜ, ᱛᱟᱞᱮᱭᱟ ᱟᱫᱚ, ᱚᱱᱟ ᱫᱟᱜ ᱤᱧ ᱫᱩᱲᱩᱵ ᱠᱟᱱᱟ ᱞᱟᱹᱭ ᱤᱫᱟᱹᱧ ᱱᱚᱰᱮ ᱠᱷᱟᱱ ᱫᱚ, ᱱᱟᱥᱮᱱᱟᱜ ᱱᱮᱴᱳᱣᱟᱨᱠ ᱠᱚᱭ ᱧᱟᱢᱟ, ᱟᱨ ᱚᱲᱟᱜ ᱠᱚᱨᱮ ᱢᱟ, ᱚᱱᱠᱟ ᱞᱮᱠᱟ ᱱᱮᱴᱣᱟᱨᱠ ᱠᱚ, ᱵᱟᱭ ᱧᱟᱢ ᱜᱮᱭᱟ ᱾ ᱟᱨ ᱯᱷᱳᱱ ᱠᱚ, ᱜᱷᱟᱱᱴᱟ ᱵᱟᱲᱟ ᱦᱩᱭᱩᱜ ᱠᱟᱱᱟ ᱾
ᱚᱼ, ᱟᱞᱮ ᱚᱲᱟᱜ ᱨᱮᱦᱚᱸ, ᱱᱮᱴᱚᱣᱟᱨᱠ ᱠᱚ, ᱵᱟᱭ ᱧᱟᱢ ᱜᱮᱭᱟ ᱾ ᱟᱫᱚ, ᱱᱤᱛᱚᱜ ᱢᱟᱡᱟᱱ ᱠᱟᱱᱟ, ᱦᱟᱯᱮ ᱠᱟᱹᱴᱤᱡ ᱟᱱ ᱵᱟᱭᱨᱮ ᱥᱮᱫ ᱠᱟᱹᱴᱤᱡ ᱫᱟᱬᱟ ᱵᱟᱲᱟᱧ ᱪᱟᱞᱟᱣ ᱞᱮᱱᱜᱮ ᱾ ᱟᱨ ᱚᱱᱛᱮ ᱨᱮ ᱫᱚ, ᱵᱷᱟᱞᱮ ᱱᱮᱴᱳᱣᱟᱨᱠ ᱠᱚᱦᱚᱸᱭ ᱧᱟᱢᱟ ᱾
ᱦᱳᱭ, ᱦᱳᱭ ᱾ ᱚᱱᱠᱟ ᱜᱮ, ᱚᱲᱟᱜ ᱠᱚᱨᱮ ᱢᱟ, ᱚᱱᱠᱟ ᱱᱮᱴ ᱠᱚ, ᱫᱚᱢᱮ ᱥᱳᱞᱳ ᱪᱟᱞᱟᱜᱼᱟ ᱾
ᱦᱳᱻᱭ, ᱾ ᱩᱸᱻ, ᱾
ᱫᱟᱹᱭ, ᱟᱯᱮ ᱠᱚᱫᱚ ᱛᱟᱦᱞᱮ ᱤᱭᱟᱹ ᱵᱤᱨ ᱫᱤᱥᱚᱢ? ᱥᱮ, ᱵᱩᱨᱩ ᱫᱤᱥᱚᱢ ᱠᱟᱱᱟ ᱯᱮ?
ᱟᱞᱮ ᱫᱚ, ᱵᱩᱨᱩ ᱫᱤᱥᱚᱢ ᱦᱚᱸ ᱵᱟᱝ ᱠᱟᱱᱟᱞᱮ, ᱵᱤᱨ ᱫᱤᱥᱚᱢ ᱦᱚᱸ ᱵᱟᱝ ᱾
ᱟᱪᱪᱷᱟ, ᱾
ᱦᱳᱭ, ᱟᱫᱚ ᱠᱚ, ᱢᱮᱱ ᱜᱮᱭᱟ ᱠᱚ, ᱡᱮ ᱟᱞᱮ ᱛᱚ ᱵᱤᱞᱟᱹᱛ ᱫᱤᱥᱚᱢ, ᱢᱟᱱᱮ ᱥᱟᱦᱟᱱ ᱥᱟᱠᱟᱢ ᱨᱮᱱᱟᱜ ᱠᱟᱹᱴᱤᱡ ᱟᱱᱟᱴ ᱜᱮ ᱛᱟᱞᱮᱭᱟ ᱛᱚ ᱾ ᱚᱱᱠᱟ ᱵᱤᱨ ᱠᱚᱦᱚᱸ ᱵᱟᱹᱱᱩᱜᱼᱟ, ᱢᱮᱱᱟᱜ ᱫᱚ ᱢᱮᱱᱟᱜᱼᱟ ᱠᱟᱹᱴᱤᱡ ᱥᱟᱺᱜᱤᱧ ᱜᱮᱭᱟ᱾
ᱟᱪᱪᱷᱟ᱾
ᱦᱳᱭ᱾
ᱦᱳᱭ ᱛᱚ᱾ ᱱᱮᱛᱟᱨ ᱫᱚ ᱡᱟᱦᱟᱸᱭ ᱵᱤᱨ ᱫᱤᱥᱚᱢ ᱢᱮᱱ ᱫᱟᱠᱚ ᱫᱚᱢᱮ ᱩᱫ ᱯᱩᱴᱠᱟᱹ ᱠᱚᱠᱚ ᱡᱟᱱᱟᱢᱚᱜ ᱠᱟᱱᱟ᱾
ᱦᱳᱭ ᱦᱳᱭ᱾ ᱟᱯᱮ ᱫᱚ ᱛᱟᱦᱞᱮ?
ᱟᱞᱮ ᱦᱚᱸ ᱫᱤ ᱚᱝᱠᱟᱜᱮ ᱟᱞᱮᱢᱟ ᱵᱤᱨ ᱫᱤᱥᱚᱢ ᱦᱚᱸᱞᱮ ᱵᱟᱝ ᱠᱟᱱᱟ ᱟᱨ ᱵᱩᱨᱩ ᱫᱤᱥᱚᱢ ᱦᱚᱸᱞᱮ ᱵᱟᱝ ᱠᱟᱱᱟ᱾
ᱚ, ᱟᱪᱪᱷᱟ᱾
ᱢᱟᱱᱮ ᱚᱱᱠᱟ ᱞᱮᱠᱟ ᱥᱩᱨ-ᱥᱩᱯᱩᱨ ᱠᱚᱨᱮᱫ ᱵᱤᱨ ᱠᱚᱦᱚᱸ ᱵᱟᱹᱱᱩᱜ ᱜᱮ ᱟᱨ ᱢᱟᱱᱮ ᱥᱟᱦᱟᱱ ᱠᱚᱨᱮᱱᱟᱜ ᱦᱚᱸ ᱱᱟᱥᱮᱱᱟᱜ ᱠᱚᱥᱴᱚ ᱫᱚ ᱢᱮᱱᱟᱜ ᱛᱟᱞᱮ ᱜᱮᱭᱟ ᱢᱟᱱᱮ ᱥᱟᱺᱜᱤᱧ ᱟᱹᱜᱩ ᱪᱟᱞᱟᱜ ᱦᱩᱭᱩᱜᱼᱟ᱾
ᱚ, ᱚ᱾ ᱟᱞᱮ ᱦᱚᱸ ᱚᱱᱠᱟ ᱜᱮ᱾ ᱢᱟᱱᱮ ᱥᱟᱦᱟᱱ ᱥᱟᱠᱟᱢ ᱨᱮᱱᱟᱜ ᱫᱚ ᱟᱰᱤ ᱜᱮ ᱟᱱᱟᱴ ᱛᱟᱞᱮ᱾ ᱥᱟᱺᱜᱤᱧ ᱥᱟᱺᱜᱤᱧ ᱵᱤᱨ ᱜᱮᱞᱮ ᱪᱟᱞᱟᱜᱼᱟ ᱛᱚᱠᱷᱚᱱ ᱜᱮ ᱟᱹᱜᱩ ᱠᱟᱛᱮᱫ ᱦᱮᱸ
ᱦᱳᱭ ᱦᱳᱭ ᱟᱨ ᱤᱭᱟᱹ ᱟᱯᱮ ᱚᱱᱛᱮ ᱫᱚ ᱛᱟᱦᱞᱮ ᱪᱮᱫ ᱥᱟᱦᱟᱱ ᱠᱚᱜᱮᱭ ᱯᱮ ᱢᱟᱱᱮ ᱥᱟᱦᱟᱱ ᱜᱮ ᱛᱟᱦᱮᱱᱟ ᱱᱚᱝᱠᱟ? ᱟᱠᱟᱥᱢᱚᱱᱤ ᱵᱤᱨ ᱠᱷᱚᱱ ᱯᱮ ᱟᱹᱜᱩᱭ ᱛᱟᱦᱮᱱᱟ, ᱥᱮ ᱱᱚᱝᱠᱟ ᱡᱟᱦᱟᱸᱭ ᱪᱟᱯᱚᱥ ᱮᱢᱟᱱ ᱠᱚᱛᱮ ᱫᱟᱠᱟ ᱯᱮ ᱤᱥᱤᱱᱟ?
ᱦᱚᱸ ᱚᱱᱟ ᱠᱚᱛᱮ ᱦᱚᱸᱞᱮ ᱤᱥᱤᱱ ᱜᱮᱭᱟ ᱟᱨ ᱵᱟᱝᱠᱷᱟᱱ ᱮᱸᱜ ᱟᱠᱟᱥᱢᱟᱱᱤ
ᱦᱳᱭ ᱦᱳᱭ, ᱚ᱾
ᱟᱨᱚ ᱮᱢᱟᱱ ᱫᱟᱨᱮ ᱠᱚ ᱢᱮᱱᱟᱜ ᱠᱟᱫᱟ᱾ ᱚ, ᱡᱮᱢᱚᱱ ᱚᱱᱟ ᱰᱷᱮᱞᱟ ᱫᱟᱨᱮ, ᱛᱟᱨᱯᱚᱨᱮ ᱫᱟᱹᱭᱦᱟᱹ ᱫᱟᱨᱮ᱾ ᱟᱨᱦᱚᱸ ᱮᱴᱟᱜ ᱮᱴᱟᱜ ᱫᱟᱨᱮ ᱠᱚ ᱚᱱᱟ ᱠᱚᱜᱮᱞᱮ ᱥᱟᱦᱟᱱ ᱜᱮᱭᱟ᱾
ᱦᱳᱭ ᱦᱳᱭ ᱟᱫᱚ ᱥᱩᱨ ᱨᱮ ᱢᱮᱱᱟᱜ ᱛᱟᱯᱮᱭᱟ ᱥᱮ ᱥᱟᱺᱜᱤᱧ ᱟᱹᱜᱩ ᱪᱟᱞᱟᱜ ᱞᱟᱜᱟᱣ ᱯᱮᱭᱟ?
ᱚᱱᱟ ᱠᱚᱫᱚ ᱥᱩᱨ ᱨᱮᱜᱮ ᱢᱮᱱᱟᱜᱼᱟ, ᱢᱟᱱᱮ ᱥᱟᱨᱡᱚᱢ ᱵᱤᱨ ᱫᱚ ᱵᱟᱹᱱᱩᱜ ᱟᱠᱟᱫ ᱛᱟᱞᱮᱭᱟ ᱥᱩᱨ ᱨᱮᱫᱚ᱾
ᱟᱪᱪᱷᱟ ᱚᱱᱠᱟᱜᱮ ᱟᱞᱮ ᱦᱚᱸ ᱡᱮᱢᱚᱱ ᱟᱞᱮ ᱱᱚᱸᱰᱮ ᱢᱟᱱᱮ ᱥᱟᱺᱜᱤᱧ ᱵᱤᱨ ᱪᱟᱞᱟᱜ ᱦᱩᱭᱩᱜ ᱛᱟᱞᱮᱭᱟ ᱛᱤᱱ ᱠᱤᱞᱳᱢᱤᱴᱟᱨ ᱜᱟᱱ, ᱟᱫᱚ ᱡᱳᱫᱤᱭᱳ ᱢᱟᱱᱮ ᱠᱷᱟᱨᱟᱯ ᱜᱮᱭᱟ ᱠᱩᱢᱲᱩ ᱡᱤᱱᱤᱥᱴᱟ ᱦᱮᱸ, ᱟᱫᱚ ᱚᱵᱷᱟᱵ ᱡᱟᱞᱟ ᱚᱠᱚᱭ ᱫᱚᱵᱚᱱ ᱠᱩᱢᱲᱩᱭ ᱜᱮᱭᱟ ᱥᱮ᱾ ᱟᱫᱚ ᱚᱱᱮ ᱟᱠᱟᱥᱢᱚᱱᱤ ᱵᱤᱨ ᱡᱟᱸᱦᱟᱨᱮ ᱢᱮᱱᱟᱜᱼᱟ, ᱢᱟᱱᱮ ᱮᱛᱚ ᱦᱚᱲ ᱠᱚ ᱪᱟᱞᱟᱜᱼᱟ᱾ ᱚᱱᱮ ᱫᱟᱭᱟ ᱜᱮ ᱮᱠᱫᱚᱢ ᱵᱟᱜᱟᱱ ᱠᱚ ᱩᱡᱟᱹᱲ ᱪᱟᱵᱟ ᱠᱟᱫᱟ᱾ ᱚᱱᱠᱟ ᱱᱤᱭᱟᱹ ᱵᱟᱨ ᱦᱚᱸ ᱟᱫᱚ ᱧᱩᱭ ᱢᱮ᱾ ᱢᱮᱱᱮᱫ ᱪᱚᱞᱚ ᱛᱟᱦᱞᱮ ᱥᱮ ᱟᱵᱚ ᱦᱚᱸ ᱵᱟᱨᱥᱤᱧ ᱜᱟᱱ ᱵᱚᱱ ᱪᱟᱞᱟᱣ ᱞᱮᱱ ᱜᱮ᱾ ᱟᱫᱚᱞᱮ ᱧᱮᱞᱫᱟ ᱢᱟᱱᱮ ᱥᱟᱱᱟᱢ ᱦᱚᱲ ᱢᱟᱱᱮ ᱥᱩᱨ ᱢᱟᱱᱮ ᱨᱟᱥᱛᱟ ᱫᱷᱟ ᱫᱷᱟᱨᱮ ᱨᱮᱱᱟᱜ ᱱᱚᱝᱠᱟ ᱠᱚ ᱢᱟᱜ ᱟᱠᱟᱫᱟ ᱥᱩᱨ ᱨᱮ ᱠᱳᱱᱚ ᱫᱟᱨᱮᱜ ᱜᱮ ᱵᱟᱹᱱᱩᱜᱼᱟ᱾
ᱚ ᱟᱪᱪᱷᱟ ᱟᱪᱪᱷᱟ᱾ ᱦᱮᱸᱛᱚ, ᱟᱵᱚ ᱢᱟ ᱥᱟᱦᱟᱱ ᱫᱚ ᱞᱟᱹᱠᱛᱤ ᱠᱟᱱᱟ ᱥᱮ ᱫᱟᱠᱟ ᱩᱛᱩ ᱤᱥᱤᱱ ᱢᱟ ᱥᱟᱦᱟᱱ ᱜᱮ ᱪᱟᱜ ᱟᱵᱚ ᱢᱟ ᱜᱮᱥ ᱠᱚᱛᱮ ᱫᱚ ᱚᱱᱠᱟ ᱵᱟᱵᱚᱱ ᱤᱥᱤᱱ ᱜᱮᱭᱟ᱾
ᱦᱳᱭ ᱦᱳᱭ᱾ ᱟᱫᱚ ᱟᱛᱩ ᱚᱲᱟᱜ ᱨᱮᱫᱚ ᱢᱚᱱᱮ ᱦᱩᱭᱩᱜᱼᱟ ᱡᱮ ᱜᱮᱥ ᱟᱨᱦᱚᱧ ᱠᱷᱚᱨᱪᱟ ᱜᱤᱰᱤ ᱠᱟᱜᱼᱟ, ᱚᱱᱟ ᱴᱟᱠᱟ ᱡᱩᱫᱤ ᱵᱟᱧᱪᱟᱣ ᱛᱟᱦᱮᱱᱟ ᱛᱤᱧ ᱠᱷᱟᱱ ᱢᱟ ᱤᱧᱟᱹᱜ ᱜᱮ ᱛᱟᱦᱮᱱᱟ᱾ ᱟᱨ ᱥᱟᱦᱟᱱ ᱥᱟ ᱠᱟᱢ ᱠᱟᱹᱴᱤᱡ ᱱᱟᱥᱮᱱᱟᱜ ᱤᱧ ᱯᱚᱱ ᱞᱮᱠᱷᱟᱱ ᱚᱱᱟ ᱛᱮᱜᱮ ᱦᱳᱭᱳᱜ ᱛᱤᱧᱟᱹ ᱥᱮ᱾
ᱦᱳᱭ ᱦᱳᱭ ᱦᱮᱸ, ᱡᱷᱚᱛᱚ ᱦᱚᱲ ᱜᱮ ᱚᱱᱠᱟ ᱜᱮᱵᱚᱱ ᱩᱭᱦᱟᱹᱨᱟ᱾
ᱦᱳᱭ
ᱟᱨ ᱫᱚᱢᱮ ᱮᱠᱴᱟ ᱡᱮ ᱠᱚᱥᱴᱚ ᱚᱱᱠᱟ ᱞᱮᱠᱟ ᱢᱟ ᱵᱟᱝ ᱟᱞᱮ ᱱᱚᱰᱮ ᱫᱚ᱾ ᱟᱫᱚ ᱚᱱᱟ ᱮᱢᱱᱤ ᱫᱟᱨᱮ ᱠᱚᱫᱚ ᱢᱮᱱᱟᱜ ᱜᱮᱭᱟ, ᱟᱫᱚ ᱚᱱᱠᱟ ᱢᱟ ᱟᱞᱮ ᱱᱚᱛᱮᱱ ᱠᱚᱫᱚ ᱵᱟᱝ, ᱵᱷᱟᱹᱜᱮ ᱥᱟᱦᱟᱱ ᱠᱚ ᱯᱟᱸᱡᱟᱭᱟ ᱥᱟᱺᱜᱤᱧ ᱨᱮᱦᱚᱸ ᱟᱹᱜᱩ ᱪᱟᱞᱟᱜ ᱦᱳᱭᱳᱜᱼᱟ᱾
ᱚ, ᱦᱮᱸᱛᱚ᱾
ᱦᱩᱸ᱾
ᱚ, ᱛᱟᱦᱞᱮ ᱥᱟᱨᱡᱚᱢ ᱥᱟᱠᱟᱢ ᱦᱮᱡ ᱠᱚᱫᱚᱯᱮ ᱥᱮᱱᱚᱜ ᱜᱮᱭᱟ ᱥᱮ ᱵᱟᱝ ᱛᱟᱦᱞᱮ?
ᱵᱟᱝ ᱵᱟᱝ ᱫᱚ ᱢᱟᱱᱮ ᱥᱟᱨᱡᱚᱢ ᱥᱟᱠᱟᱢ ᱦᱚᱸ ᱟᱹᱰᱤ ᱥᱟᱺᱜᱤᱧ ᱨᱮ ᱢᱮᱱᱟᱜᱼᱟ, ᱱᱟᱥᱮᱱᱟᱜ ᱡᱮ ᱚᱱᱮ ᱯᱚᱨᱚᱵᱽ ᱩᱯᱟᱹᱞ ᱠᱚᱨᱮ ᱡᱮ ᱯᱤᱴᱷᱟᱹᱭ ᱦᱩᱭᱩᱜᱼᱟ ᱥᱮ ᱚᱱᱟ ᱞᱟᱹᱜᱤᱫ ᱜᱮ, ᱟᱹᱰᱤ ᱥᱟᱺᱜᱤᱧ ᱟᱹᱜᱩ ᱪᱟᱞᱟᱜ ᱢᱟᱱᱮ ᱟᱹᱰᱤ ᱡᱷᱟᱹᱞ ᱪᱟᱞᱟᱜ ᱞᱟᱜᱟᱣ ᱟᱞᱮᱭᱟ᱾ ᱟᱨ ᱦᱩᱭᱩᱜ ᱠᱟᱱᱟ ᱡᱮ ᱱᱟᱥᱮ ᱦᱩᱰᱤᱧ ᱵᱤᱨ ᱠᱟᱱᱟ ᱟᱨ ᱥᱟᱱᱟᱢ ᱦᱚᱲ ᱚᱸᱰᱮ ᱠᱚ ᱪᱟᱞᱟᱜᱼᱟ᱾ ᱢᱟᱱᱮ ᱯᱩᱱᱭᱟᱟᱹ ᱢᱚᱬᱮ ᱜᱚᱴᱮᱱ ᱟᱛᱩ ᱨᱮᱱ ᱥᱮ ᱚᱱᱟ ᱠᱷᱚᱱ ᱵᱮᱥᱤ ᱟᱛᱩ ᱨᱮᱱ ᱦᱚᱲ ᱚᱸᱰᱮ ᱠᱚ ᱪᱟᱞᱟᱜᱼᱟ᱾
ᱚᱻ ᱟᱪᱷᱟ ᱟᱪᱷᱟ᱾
ᱚᱱᱠᱟ ᱞᱮᱠᱟ ᱫᱚ ᱢᱟᱱᱮ ᱵᱟᱝ ᱧᱟᱢᱚᱜ ᱜᱮᱭᱟ ᱥᱮ, ᱳ ᱳᱫ ᱯᱩᱴᱠᱟᱹ ᱥᱤᱡᱤᱱ ᱦᱚᱸ ᱡᱮᱢᱚᱱ ᱢᱤᱫ ᱫᱷᱟᱣ ᱵᱟᱨ ᱫᱷᱟᱣ ᱢᱟᱱᱮ ᱢᱤᱫ ᱵᱟᱨ ᱥᱮᱨᱢᱟ ᱞᱟᱦᱟᱞᱮ ᱪᱟᱞᱟᱣ ᱵᱟᱲᱟ ᱞᱮᱱᱟ᱾ ᱱᱤᱡᱮ ᱪᱟᱞᱟᱜ ᱛᱮᱫᱚ ᱡᱷᱚᱛᱚ ᱠᱩᱨ ᱢᱟᱱᱮ ᱠᱚ ᱩᱭᱩᱢ ᱯᱩᱨᱟᱹᱣ ᱠᱟᱫᱟ ᱳᱫ ᱠᱚᱠᱚ ᱦᱟᱞᱟᱝ ᱪᱟᱵᱟ᱾ ᱠᱟᱜᱼᱟ ᱡᱟᱹᱱᱤᱡ ᱠᱷᱟᱱ, ᱚᱱᱠᱟ ᱜᱮ ᱫᱤᱥᱟᱹᱜᱼᱟ ᱠᱷᱟᱹᱞᱤ ᱫᱤᱥᱟᱹᱜᱼᱟ ᱡᱮ ᱦᱚᱲ ᱠᱚ ᱦᱟᱞᱟᱝ ᱠᱟᱫᱟ᱾
ᱚ ᱟᱪᱷᱟ ᱟᱪᱷᱟ ᱟᱞᱮ ᱦᱚ ᱩᱫ ᱯᱩᱴᱠᱟᱹ ᱠᱚᱫᱚ ᱯᱮᱲᱟ ᱠᱚᱴᱷᱮᱱ ᱠᱷᱚᱱᱞᱮ ᱟᱹᱜᱩ ᱵᱟᱲᱟᱭ ᱜᱮᱭᱟ ᱡᱟᱷᱟ ᱵᱤᱨ ᱫᱤᱥᱚᱢ᱾ ᱚᱱᱮ ᱚᱱᱠᱟ ᱯᱮᱲᱟ ᱠᱚ ᱢᱮᱱᱟᱜ ᱠᱚ ᱛᱟᱞᱮᱭᱟ ᱩᱱᱠᱩ ᱜᱮ ᱢᱮᱛᱟ ᱠᱚᱣᱟ᱾
ᱦᱩᱸ ᱚᱱᱠᱟᱜᱮ ᱟᱫᱚ ᱱᱟᱥᱮᱱᱟᱜ ᱢᱟᱱᱮ ᱢᱤᱫᱵᱟᱨ ᱥᱮᱨᱢᱟ ᱞᱟᱦᱟ ᱢᱟ ᱱᱟᱥᱮᱱᱟᱜ ᱡᱮ ᱚᱱᱮ ᱦᱩᱰᱤᱧ ᱦᱩᱰᱤᱧ ᱡᱟᱦᱟᱸ ᱯᱚᱨᱚᱵᱽ ᱠᱚᱨᱮ ᱤᱭᱟᱹ ᱠᱚ ᱯᱩᱡᱟᱹ ᱠᱚ ᱦᱩᱭᱩᱜ ᱜᱮ ᱵᱚᱸᱜᱟ ᱢᱟ ᱢᱮᱱᱟᱜ ᱛᱟᱵᱚᱱ ᱜᱮ ᱚᱲᱟᱜ ᱨᱮ ᱟᱫᱚ ᱚᱱᱠᱟ ᱦᱳᱭᱳᱜ ᱨᱮᱦᱚᱸ ᱟᱫᱚ ᱚᱱᱮ ᱩᱱᱟᱹᱜ ᱥᱟᱺᱜᱤᱧ ᱥᱟᱠᱟᱢ ᱦᱮᱴᱮᱡ ᱪᱟᱞᱟᱜ ᱦᱩᱭᱩᱜ ᱛᱟᱸᱦᱮᱱᱟ ᱥᱟᱨᱡᱚᱢ ᱵᱤᱨ ᱟᱫᱚ ᱱᱮ ᱛᱟᱨ ᱫᱚ ᱟᱞᱮ ᱟᱹᱛᱩ ᱨᱮᱱ ᱫᱚᱠᱚ ᱪᱤᱠᱟᱹ ᱠᱮᱫᱟ ᱫᱟᱨᱮ ᱜᱮ ᱱᱤᱡᱮ ᱱᱤᱡᱮ ᱚᱱᱮ ᱥᱟᱨᱡᱚᱢ ᱵᱤᱨ ᱪᱟᱞᱟᱣ ᱠᱟᱛᱮ ᱩᱯᱷ ᱟᱨ ᱯᱳᱥᱤᱨ ᱵᱷᱟᱜᱽ ᱦᱚᱲᱟᱜ ᱜᱮ ᱫᱟᱨᱮ ᱢᱮᱱᱟᱜᱼᱟ ᱢᱮᱫᱴᱟᱝ ᱢᱮᱫᱴᱮᱱ ᱥᱟᱨᱡᱚᱢ ᱫᱟᱨᱮ
ᱚ ᱟᱪᱷᱟ ᱟᱪᱷᱟ ᱟᱹᱰᱤ ᱱᱟᱯᱟᱭ ᱛᱟᱦᱞᱮ ᱟᱨ ᱟᱵᱩ ᱢᱟ ᱥᱟᱨᱡᱚᱢ ᱥᱟᱠᱟᱢ ᱫᱚ ᱞᱟᱹᱠᱛᱤᱜ ᱜᱮᱭᱟ ᱥᱮ
ᱠᱟᱢ ᱡᱟᱦᱟᱸ ᱨᱮ ᱞᱟᱜᱟᱜᱼᱟ ᱱᱟᱥᱮ ᱱᱟᱥᱮ ᱦᱩᱰᱤᱧ ᱯᱚᱨᱚᱵᱽ ᱠᱚᱨᱮᱜ ᱫᱚ ᱱᱟᱥᱮ ᱥᱟᱠᱟᱢ ᱛᱮᱸᱜᱮ ᱥᱮ ᱦᱩᱭᱩᱜᱼᱟ
ᱦᱳᱭ ᱦᱳᱭ
ᱛᱚ ᱩᱱ ᱥᱟᱺᱜᱤᱧ ᱪᱟᱞᱟᱣ ᱢᱟ ᱵᱟᱝ ᱥᱚᱢᱚᱭᱚᱜᱼᱟ
ᱦᱳᱭ
ᱟᱨ ᱥᱟᱨᱡᱚᱢ ᱫᱟᱨᱮ ᱨᱚᱦᱚᱭ ᱠᱟᱜ ᱢᱟ ᱨᱚᱦᱚᱭ ᱞᱮᱠᱷᱟᱱ ᱢᱟ ᱟᱹᱰᱤ ᱜᱮ ᱵᱷᱟᱜᱤᱭᱟ ᱠᱟᱨᱚᱱ ᱟᱵᱚ ᱫᱚ ᱥᱟᱨᱡᱚᱢ ᱥᱟᱠᱟᱢ ᱫᱚ ᱞᱟᱜᱟᱜ ᱜᱤᱭᱟ ᱥᱮ
ᱦᱳᱭ ᱦᱳᱭ ᱟᱵᱚᱣᱟᱜ ᱢᱟ ᱡᱷᱚᱛᱚ ᱠᱟᱹᱢᱤ ᱨᱤᱜᱮ ᱚᱱᱟ ᱪᱷᱟᱲᱟ ᱢᱟ ᱵᱟᱝ ᱯᱟᱨᱚᱢᱚᱜ ᱛᱟᱸᱵᱚᱱᱟ ᱥᱮ ᱥᱟᱨᱡᱚᱢ
ᱦᱳᱭ ᱦᱳᱭ ᱦᱮᱸ ᱦᱩᱸ
ᱚᱱᱟ ᱜᱮ
ᱟᱪᱷᱟ ᱛᱟᱦᱞᱮ ᱟᱢ ᱫᱚ ᱪᱮᱫ ᱠᱚᱢ ᱪᱤᱠᱟᱹᱭ ᱜᱮᱭᱟ?
ᱤᱧ ᱫᱚ ᱱᱤᱛᱚᱜ ᱫᱚ ᱪᱮᱫ ᱦᱚᱸ ᱪᱮᱫ ᱦᱚᱸ ᱵᱟᱹᱧ ᱪᱤᱠᱟᱹᱭᱮᱫ ᱜᱮ ᱟᱵᱚ᱾ ᱯᱟᱲᱦᱟᱣ ᱠᱚ ᱠᱚᱢᱯᱞᱤᱴ ᱠᱟᱛᱮᱫ ᱟᱫᱚ ᱚᱱᱮ ᱮᱥ ᱥᱤ ᱥᱤ ᱞᱟᱹᱭᱤᱱ ᱛᱤᱧ ᱪᱮᱥᱴᱟ ᱵᱟᱲᱟᱭᱮᱫᱟ
ᱚ ᱟᱪᱷᱟ ᱟᱪᱷᱟ ᱱᱟᱯᱟᱭ ᱜᱮ
ᱦᱳᱭ ᱟᱹᱰᱤ ᱟᱥᱟ ᱵᱷᱚᱨᱥᱟ ᱠᱟᱛᱮ ᱟᱬᱜᱩ ᱦᱩᱭ ᱠᱟᱱᱟ ᱛᱚ ᱥᱟᱱᱟᱢ ᱠᱚᱠᱚ ᱢᱮᱱᱮᱫ ᱱᱤᱭᱟᱹ ᱵᱟᱨ ᱫᱚ ᱡᱟᱹᱱᱤᱡ ᱠᱷᱟᱡ ᱠᱚ ᱦᱟᱛᱟᱣ ᱵᱚᱱ ᱜᱮᱭᱟ ᱚᱱᱟ ᱵᱷᱚᱨᱥᱟ ᱠᱟᱛᱮᱜ ᱢᱟ ᱦᱟᱱᱮ ᱯᱚᱨᱚ ᱵᱚᱪᱷᱚᱨ ᱢᱟ ᱯᱟᱨᱚᱢᱮᱱ ᱜᱮ
ᱦᱚᱸ ᱦᱚᱸ ᱟᱪᱷᱟ ᱟᱪᱷᱟ
ᱟᱨ ᱟᱢᱫᱚ ᱫᱟᱹᱭ ᱛᱟᱦᱞᱮ ᱪᱮᱫ ᱠᱚᱢ ᱪᱤᱠᱟᱹᱭ ᱜᱤᱭᱟ?
ᱤᱧ ᱫᱚ ᱤᱧ ᱫᱚ ᱱᱚᱜᱚᱭ ᱵᱤᱮᱰ ᱤᱧ ᱠᱚᱨᱟᱣᱮᱜᱼᱟ ᱟᱨ ᱱᱤᱛᱚᱜ ᱯᱷᱟᱥᱴ ᱥᱮᱢᱤᱥᱴᱟᱨ ᱪᱟᱞᱟᱜ ᱠᱟᱱ ᱛᱤᱧ
ᱚ ᱟᱪᱷᱟ
ᱦᱳᱭ
ᱚᱱᱟᱜᱮ ᱥᱟᱱᱟᱢ ᱦᱚᱲ ᱠᱚ ᱢᱮᱱᱮᱫ ᱡᱮᱢᱚᱱ ᱮᱥ ᱥᱤᱥᱤ ᱠᱚ ᱱᱤᱭᱩᱜ ᱠᱚᱦᱚᱸ ᱵᱟᱝ ᱦᱩᱭ ᱠᱟᱱ ᱜᱮᱭᱟ ᱢᱟᱥᱴᱟᱨ ᱠᱚᱦᱚᱸ ᱵᱟᱝ ᱢᱮᱱᱮᱫ ᱜᱮᱭᱟ ᱠᱚ ᱱᱟᱦᱟᱜ ᱱᱤᱭᱳᱜ ᱦᱳᱭᱳᱜᱼᱟ, ᱯᱟᱞᱮᱫ ᱱᱩᱭ ᱫᱚ ᱱᱟᱦᱟᱜ ᱠᱚᱭᱚᱜ ᱟᱵᱚᱱ ᱜᱮᱭᱟ᱾
ᱦᱳᱭ ᱟᱨ ᱡᱚᱛᱚ ᱦᱚᱲᱜᱤ ᱚᱱᱟ ᱟᱥᱟ ᱠᱟᱛᱮ ᱜᱮᱵᱚᱱ ᱚᱞ ᱯᱟᱲᱦᱟᱜ ᱠᱟᱱᱟ ᱥᱮ᱾
ᱦᱳᱭ ᱦᱳᱭ
ᱦᱚᱭ
ᱟᱨ ᱟᱥᱟ ᱢᱟ ᱢᱮᱱᱟᱜ ᱛᱟᱵᱚᱱ ᱜᱮᱭᱟ ᱥᱮ ᱤᱭᱩ ᱵᱟᱵᱟ ᱟᱜ ᱩᱱᱟᱹᱜ ᱠᱚᱥᱴᱚ ᱠᱟᱛᱮ ᱠᱟᱹᱣᱰᱤ ᱠᱚ ᱠᱷᱚᱨᱪᱟ ᱠᱟᱛᱮᱜ ᱠᱤᱱ ᱚᱞᱚᱜ ᱯᱟᱲᱦᱟ ᱠᱤᱱ ᱪᱮᱫ ᱠᱟᱜ ᱵᱚᱱᱟ ᱥᱮ ᱟᱫᱚ ᱱᱤᱡᱮ ᱦᱚᱸ ᱠᱷᱟᱨᱟᱯ ᱵᱩᱡᱷᱟᱹᱜᱼᱟ ᱥᱮ ᱱᱤᱭᱟᱹ ᱩᱢᱮᱨ ᱨᱮ ᱦᱮᱡ ᱠᱟᱛᱮᱫ ᱟᱨᱦᱚᱸ ᱱᱤᱛᱚᱜ ᱯᱚᱭᱥᱟ ᱚᱲᱟᱜ ᱦᱚᱲᱤᱧ ᱢᱮᱛᱟ ᱠᱚᱣᱟ ᱪᱤᱠᱟᱹᱛᱮ᱾
ᱦᱳᱭ ᱦᱳᱭ
ᱚᱱᱟ ᱩᱭᱦᱟᱹᱨ ᱛᱮ ᱫᱚᱢᱮ ᱠᱷᱟᱨᱟᱯ ᱵᱩᱡᱷᱟᱹᱜᱼᱟ᱾
ᱦᱮᱸ ᱩᱱᱟᱹᱜ ᱠᱚᱥᱴᱚ ᱥᱮ ᱩᱱᱟᱹᱜ ᱫᱩᱠ ᱦᱟᱲᱠᱮᱛ ᱠᱟᱛᱮ᱾ ᱟᱭᱳ ᱵᱟᱵᱟ ᱟᱵᱚ ᱚᱞ ᱯᱟᱲᱦᱟᱣ ᱠᱚ ᱥᱮᱲᱟ ᱦᱚᱪᱚᱭᱮᱫ ᱵᱚᱱᱟ᱾ ᱟᱵᱚᱣᱟᱜ ᱦᱚᱛᱚ ᱢᱟᱱᱮ ᱮᱸ ᱞᱟᱹᱠᱛᱤ ᱠᱟᱱ ᱛᱟᱵᱚᱱᱟ ᱡᱮ ᱟᱭᱳ ᱵᱟᱵᱟ᱾ ᱢᱟᱱᱮ ᱥᱩᱨ ᱨᱮ ᱟᱵᱚ ᱛᱤᱸᱜᱩ ᱠᱮᱴᱮᱡᱚᱜ ᱦᱩᱭᱩᱜ ᱛᱟᱵᱚᱱᱟ ᱩᱝᱠᱩ ᱜᱚᱲᱚ ᱥᱚᱯᱚᱦᱚᱫ ᱮᱢ ᱠᱚ ᱦᱩᱭᱩᱜ ᱛᱟᱵᱚᱱᱟ᱾
ᱦᱳᱭ ᱚᱱᱟ ᱢᱟ ᱮᱠᱟᱞ ᱞᱟᱠᱛᱤ ᱠᱟᱱ ᱜᱮ᱾ ᱛᱟᱯᱚᱨᱮ ᱟᱵᱚᱣᱟᱜ ᱡᱮᱢᱚᱱ ᱫᱤᱱᱟᱹᱢ ᱫᱤᱱᱟᱜ ᱱᱟᱥᱮ - ᱱᱟᱥᱮ ᱡᱟᱸᱦᱟᱸ ᱦᱩᱰᱤᱧ ᱦᱩᱰᱤᱧ ᱠᱷᱚᱨᱪᱟ ᱠᱚ ᱢᱮᱱᱟᱜ ᱟᱱ ᱛᱟᱵᱚᱱᱟ ᱥᱮ ᱠᱩᱲᱤ ᱜᱤᱫᱽᱨᱟᱹ ᱢᱟ ᱱᱟᱱᱟ ᱨᱚᱠᱚᱢ
ᱛᱟᱦᱮᱱ ᱜᱮᱭᱟ ᱟᱨ ᱚᱝᱠᱟ ᱨᱮᱸᱦᱚᱸ ᱟᱨ ᱯᱟᱲᱦᱟᱜ ᱥᱩᱢᱟᱹᱭ ᱦᱚᱸ ᱜᱟᱰᱤ ᱵᱷᱟᱲᱟ ᱠᱚ ᱫᱮᱱ ᱥᱮ ᱵᱟ ᱴᱤᱭᱩᱥᱮᱱ ᱯᱷᱤᱥ ᱠᱚ ᱫᱮᱱ, ᱢᱟᱱᱮ ᱚᱱᱟ ᱠᱚᱸᱦᱚᱸ ᱱᱤᱭᱟᱹ ᱩᱢᱮᱨ ᱨᱮ ᱦᱮᱡ ᱢᱟ ᱫᱩᱠ ᱵᱩᱡᱷᱟᱹᱜᱼᱟ ᱾ ᱟᱫᱚ ᱵᱚᱱ ᱪᱮᱫ ᱵᱚᱱ ᱪᱤᱠᱟᱹ ᱫᱟᱲᱮᱭᱟᱜᱼᱟ ᱵᱟᱝ ᱟᱵᱚ ᱢᱟ ᱚᱝᱠᱟ ᱞᱮᱠᱟ ᱠᱟ ᱵᱟᱵᱚᱱ ᱫᱟᱲᱮᱭᱟᱜ ᱠᱟᱱᱟ ᱥᱮ ᱪᱮᱜ ᱦᱚᱸ᱾
ᱦᱚᱭ ᱱᱤᱛᱚᱜ ᱢᱟ ᱞᱟᱹᱭ ᱜᱟᱱᱚᱜᱼᱟ ᱢᱟᱱᱮ ᱟᱭᱳ ᱵᱟᱵᱟ ᱪᱮᱛᱟᱱ ᱨᱮᱜᱮ ᱱᱤᱛᱚᱜ ᱫᱚ ᱴᱮᱦᱟᱸᱴ ᱠᱟᱛᱮ ᱵᱚᱱ ᱛᱮᱸᱜᱩ ᱟᱨ ᱱᱤᱡᱮ ᱡᱟᱸᱜᱟᱸ ᱛᱮᱫᱚ ᱟᱣᱨᱤ ᱵᱚᱱ ᱛᱤᱸᱜᱩ ᱠᱮᱴᱮᱡᱚᱜᱼᱟ ᱥᱮ᱾
ᱦᱳᱭ ᱦᱳᱭ
ᱦᱮᱸ
ᱚᱱᱟᱜᱮ ᱟᱫᱚ ᱪᱮᱥᱴᱟ ᱠᱚᱢᱟ ᱢᱮᱱᱟᱜ ᱜᱤ ᱟᱨ ᱩᱭᱦᱟᱹᱨ ᱵᱷᱟᱵᱽᱱᱟ ᱦᱚᱸ ᱢᱮᱱᱟᱜ ᱜᱤ ᱡᱟᱸᱦᱟᱸᱱᱟᱜ ᱭᱩ ᱵᱟᱵᱟ ᱞᱟᱹᱜᱤᱫ ᱠᱚᱨᱟᱣ ᱛᱮᱱᱟᱜ ᱟᱫᱚ ᱪᱤᱠᱟᱹᱜ ᱠᱟᱱᱟ, ᱚᱝᱠᱟ ᱵᱟᱝᱠᱚ ᱱᱤᱭᱳᱜ ᱮᱫ ᱵᱚᱱᱟ, ᱥᱮ ᱚᱱᱟᱜᱮ ᱫᱩᱠ ᱢᱟ ᱵᱩᱡᱷᱟᱹᱜ ᱠᱟᱱᱟ ᱢᱟᱱᱮ ᱚᱞᱚᱜ ᱯᱟᱲᱦᱟᱜ ᱠᱟᱱᱟ ᱪᱮᱥᱴᱟᱭ ᱫᱟᱵᱚᱱ ᱟᱨ ᱵᱟᱝ ᱠᱚ ᱱᱤᱭᱳᱜ ᱮᱫ ᱵᱚᱱᱟ᱾
ᱦᱳᱭ ᱟᱱᱮ ᱱᱤᱭᱚᱜ ᱜᱮ ᱵᱟᱝ ᱱᱤᱭᱚᱜ ᱯᱨᱚᱠᱨᱤᱭᱟ ᱜᱮ ᱵᱟᱱᱩᱜᱼᱟ᱾
ᱦᱳᱭ ᱦᱳᱭ
ᱟᱨ ᱱᱤᱭᱟᱹ ᱵᱟᱨ ᱡᱮ ᱦᱸᱚᱜᱼᱚᱭ ᱡᱷᱟᱲᱠᱷᱚᱱ ᱱᱟᱜ ᱴᱮᱴ ᱮᱸᱻ ᱯᱷᱨᱚᱢ ᱯᱷᱤᱞᱟᱯ ᱪᱟᱞᱩᱭᱱᱟ ᱢᱟᱱᱮ ᱯᱟᱨᱚᱢᱱᱟ, ᱟᱢ ᱯᱷᱤᱞᱟᱯ ᱞᱮᱫ ᱛᱟᱸᱦᱮᱸ ᱱᱟᱢ?
ᱵᱟᱝ ᱵᱟ ᱤᱧ ᱢᱟ ᱵᱟᱹᱧ ᱯᱷᱤᱞᱟᱯ ᱠᱟᱜ ᱜᱮᱭᱟ᱾
ᱚᱻ ᱟᱪᱪᱷᱟ
ᱟᱨ ᱯᱚᱨᱤᱠᱷᱟ ᱥᱮᱱᱴᱟᱨ ᱠᱚ ᱪᱮᱫ ᱮᱢ ᱞᱟᱹᱭ ᱫᱟᱹᱭ, ᱟᱰᱤ ᱥᱟᱺᱜᱤᱧ-ᱥᱟᱺᱜᱤᱧ ᱨᱮ ᱯᱟᱲᱟᱜ ᱠᱟᱱᱟ ᱩᱱᱟᱹᱜ ᱥᱟᱺᱜᱤᱧ ᱪᱟᱞᱟᱣ ᱦᱚᱸ ᱢᱟᱱᱮ ᱢᱩᱥᱠᱤᱞ ᱜᱮ᱾
ᱦᱚᱸ ᱦᱮᱸ ᱤᱧᱦᱩᱧ ᱧᱮᱞ ᱠᱮᱜ ᱜᱮᱭᱟ ᱟᱰᱤ ᱥᱟᱺᱜᱤᱧ - ᱥᱟᱺᱜᱤᱧ ᱱᱚᱣᱟ ᱠᱚᱨᱮ ᱫᱚ ᱵᱟᱝ ᱦᱟᱱᱮ ᱨᱟᱪᱤ ᱛᱟᱨᱯᱚᱨ ᱵᱳᱠᱟᱨᱳ ᱚᱱᱟ ᱡᱟᱭᱜᱟ ᱠᱚ ᱟᱸᱡᱚᱢ ᱠᱟᱛᱮ ᱜᱮ ᱩᱱᱟᱹᱜ ᱥᱟᱺᱜᱤᱧ ᱢᱟᱱᱮ ᱠᱷᱚᱨᱪᱟ ᱢᱮᱱᱟᱜ ᱛᱚ, ᱩᱱᱟᱹᱜ ᱥᱟᱺᱜᱤᱧ ᱪᱟᱞᱟᱜ
ᱦᱳᱭ ᱟᱨ ᱯᱷᱨᱚᱢ ᱯᱷᱤᱞᱟᱯ ᱦᱚᱸ ᱫᱚᱢᱮ ᱜᱟᱱ ᱴᱟᱠᱟ ᱠᱚ ᱦᱟᱛᱟᱣ ᱫᱟᱥᱮ᱾
ᱦᱮᱸ ᱦᱮᱸ ᱦᱳᱭ ᱟᱰᱤ ᱟᱭᱢᱟ ᱜᱟᱱ ᱴᱟᱠᱟ ᱜᱮᱠᱚ ᱦᱟᱛᱟᱣᱮᱜᱼᱟ᱾
ᱟᱨ ᱩᱱᱟᱹᱜ ᱥᱟᱺᱜᱤᱧ ᱪᱟᱞᱟᱣ ᱦᱚᱸ ᱠᱤᱞ ᱜᱮᱭᱟ ᱟᱞᱮ ᱱᱚᱛᱮᱱ ᱠᱚ ᱡᱮᱢᱚᱱ ᱯᱟᱲᱟᱣ ᱞᱮᱱ ᱛᱟᱠᱚᱣᱟ, ᱟᱞᱮ ᱱᱚᱛᱮ ᱠᱷᱚᱱᱟᱜ ᱢᱟ ᱵᱷᱩᱵᱚᱱᱮᱥᱥᱚᱨ ᱥᱟᱺᱜᱤᱧ ᱜᱮᱭᱟ ᱫᱷᱤᱨ ᱜᱤ ᱟᱫᱚ ᱵᱷᱩᱵᱚᱱᱮᱥᱥᱚᱨ ᱨᱮ ᱯᱟᱲᱟᱣ ᱠᱟᱱ ᱫᱚ ᱠᱚ ᱟᱫᱚ ᱟᱹᱰᱤᱜᱟᱱ ᱠᱚᱲᱟ ᱜᱤᱫᱽᱨᱟᱹ ᱠᱚ ᱢᱮᱱ ᱫᱟ ᱩᱱᱟᱹᱜ ᱥᱟᱺᱜᱤᱧ ᱪᱟᱞᱟᱣ ᱢᱟᱞᱮ ᱪᱟᱞᱟᱜᱼᱟ, ᱥᱮᱱᱴᱟᱨ ᱞᱮ ᱯᱟᱸᱡᱟ ᱴᱷᱮᱥᱟᱣ ᱫᱟᱲᱮᱭᱟᱜᱼᱟ ᱛᱚ᱾
ᱦᱮᱸ - ᱦᱮᱸ ᱟᱨ ᱱᱚᱣᱟ ᱥᱩᱨ ᱥᱩᱯᱩᱨ ᱠᱚᱨᱮ ᱢᱟ ᱥᱮᱱᱴᱟᱨ ᱢᱟ ᱵᱟᱱᱩᱜᱼᱟ ᱥᱮ, ᱦᱳᱭ᱾
ᱟᱨ ᱚᱝᱠᱟᱱᱟᱜ ᱯᱚᱨᱤᱠᱷᱟ ᱨᱮᱢᱟ ᱢᱤᱫ ᱢᱤᱫ ᱢᱤᱱᱤᱴ ᱦᱟᱱᱛᱮ ᱱᱟᱛᱮ ᱢᱟ ᱵᱟᱝ ᱜᱟᱱᱚᱜᱼᱟ ᱥᱮ᱾
ᱦᱚᱭ ᱦᱚᱭ
ᱢᱟᱱᱮ ᱴᱟᱭᱤᱢ ᱨᱮ ᱪᱟᱞᱟᱜ ᱞᱟᱜᱟᱜᱼᱟ, ᱡᱮ ᱥᱟᱺᱜᱤᱧ ᱦᱚᱨ ᱠᱟᱱᱟ ᱥᱮ ᱚᱱᱟ ᱠᱚᱢᱟ ᱵᱟᱠᱚ ᱧᱮᱞ ᱛᱟᱵᱚᱱᱟ ᱥᱮ ᱥᱚᱢᱚᱭ ᱨᱮ ᱵᱚᱞᱚᱜ ᱞᱟᱜᱟᱜᱼᱟ, ᱛᱟᱦᱚᱞᱮ ᱠᱚ ᱯᱚᱨᱤᱠᱠᱷᱟ ᱨᱮᱠᱚ ᱫᱩᱲᱩᱵ ᱦᱚᱪᱚᱣᱟ ᱵᱚᱱᱟ ᱵᱟᱝᱠᱷᱟᱱ ᱫᱚᱼᱼ ᱠᱮᱱᱥᱮᱞ ᱾
ᱦᱩᱸ, ᱵᱟᱠᱷᱟᱱ ᱫᱚ ᱠᱮᱱᱥᱮᱞ ᱟᱸ ᱦᱚᱸ ᱯᱚᱨᱤᱠᱠᱷᱟ ᱨᱮᱼᱼ ᱩᱱᱟᱹᱜ ᱠᱚᱥᱴᱚ ᱠᱟᱛᱮᱢ ᱥᱮᱱᱚᱜᱼᱟ ᱯᱚᱨᱤᱠᱠᱷᱟ ᱨᱮᱸᱦᱚᱸ ᱡᱩᱫᱤ ᱫᱩᱲᱩᱵ ᱵᱟᱢ ᱧᱟᱢᱟᱼᱼ
ᱦᱳᱭ ᱟᱫᱚ ᱚᱱᱮ ᱥᱚᱢᱚᱭ ᱨᱮ ᱡᱷᱚᱛᱚ ᱦᱚᱲ ᱢᱟ ᱵᱟᱵᱚᱱ ᱯᱨᱚᱥᱟᱨ ᱫᱟᱲᱮᱭᱟᱜᱼᱟ ᱥᱮ, ᱟᱫᱚ ᱱᱟᱱᱟ ᱨᱚᱠᱚᱢᱼᱼ ᱡᱟᱱᱛᱨᱤᱠ ᱥᱚᱢᱚᱥᱥᱭᱟ ᱢᱟ ᱛᱟᱸᱦᱮᱱ ᱜᱮᱭᱟ ᱥᱮ ᱜᱟᱹᱲᱤ ᱠᱚᱛᱮ ᱡᱩᱫᱤ ᱵᱚᱱ ᱪᱟᱞᱟᱜᱼᱟ ᱚᱱᱟ ᱢᱟ ᱟᱵᱚᱣᱟᱜ ᱡᱤᱱᱤᱥ ᱧᱮᱞ ᱠᱚᱨᱟ ᱡᱤᱱᱤᱥ ᱢᱟ ᱵᱟᱝ ᱠᱟᱱ ᱛᱟᱵᱚᱱᱟ ᱾
ᱵᱟᱝ, ᱦᱚᱭᱼᱼ
ᱚᱱᱠᱟ ᱠᱟᱛᱮ ᱦᱚᱸ ᱟᱹᱰᱤ ᱜᱟᱱ ᱜᱤᱫᱽᱨᱟᱹ ᱠᱚ ᱡᱮᱢᱚᱱ ᱵᱟᱝᱠᱚ ᱮᱢ ᱫᱟᱲᱮᱜ ᱠᱟᱱ ᱜᱮᱭᱟ ᱾
ᱦᱚᱭ ᱦᱚᱭ, ᱟᱹᱰᱤ ᱟᱭᱢᱟ ᱞᱮᱠᱟᱱ ᱟᱱᱟᱴ ᱮᱴᱠᱮᱴᱚᱬᱮ ᱛᱟᱸᱦᱮᱱ ᱜᱮᱭᱟ ᱚᱱᱟ ᱛᱟᱞᱟ ᱛᱮᱦᱚᱸ ᱵᱟᱝᱠᱚᱼᱼ ᱮᱢ ᱫᱟᱲᱮᱭᱟᱜ ᱜᱮᱭᱟ ᱥᱮ ᱾
ᱦᱳᱭ ᱟᱨ ᱱᱟᱣᱟ ᱱᱟᱣᱟ ᱡᱟᱭᱜᱟ ᱠᱚᱨᱮ ᱥᱮ ᱥᱮᱱᱴᱟᱨ ᱯᱟᱲᱟᱜ ᱠᱟᱱᱟ, ᱤᱧ ᱜᱮ ᱠᱤᱪᱷᱩ ᱫᱤᱱ ᱞᱟᱦᱟ ᱯᱚᱨᱤᱠᱠᱷᱟᱧ ᱮᱢ ᱠᱮᱫᱼᱼ ᱮᱢᱚᱱ ᱡᱟᱭᱜᱟᱨᱮ ᱥᱮᱱᱴᱟᱨ ᱠᱚ ᱯᱟᱲᱟᱜ ᱠᱟᱱᱟ ᱡᱟᱸᱦᱟᱸᱨᱮ ᱵᱟᱝ ᱪᱟᱞᱟᱜᱼᱟ ᱵᱟᱥ, ᱵᱟᱝ ᱡᱟᱸᱦᱟᱱᱟᱜ ᱪᱟᱞᱟᱜᱼᱟ, ᱥᱩᱫᱩ ᱚᱱᱮᱼᱼ ᱡᱟᱦᱟᱸ ᱴᱳᱴᱳ ᱠᱚ ᱢᱮᱱᱫᱟ ᱾
ᱦᱩᱸ ᱾
ᱚᱱᱟ ᱠᱚᱞᱛᱮ ᱪᱷᱟᱲᱟ ᱪᱟᱞᱟᱣ ᱜᱮ ᱵᱟᱝ ᱜᱟᱱᱚᱜᱼᱟ, ᱟᱫᱚᱧ ᱢᱮᱱᱫᱟ ᱡᱟᱦᱟᱸᱭᱼᱼ ᱚᱱᱮ ᱥᱮᱱᱴᱟᱨ ᱯᱮ ᱮᱢᱮᱫ ᱛᱟᱞᱮᱭᱟ ᱠᱟᱹᱴᱤᱡ ᱧᱮᱞ ᱠᱟᱛᱮᱫ ᱮᱢ ᱯᱮ ᱟᱞᱮ ᱦᱚᱸ ᱥᱟᱺᱜᱤᱧ ᱜᱤᱫᱽᱨᱟᱹ ᱡᱟᱛᱮ ᱞᱮ ᱯᱟᱸᱡᱟ ᱴᱷᱮᱥᱟᱣ ᱫᱟᱲᱮᱜ ᱢᱟ ᱪᱮᱫᱼᱼ ᱪᱤᱠᱟᱹ ᱛᱮᱞᱮ ᱪᱟᱞᱟᱜᱼᱟ ᱩᱱᱟᱹᱜ ᱥᱟᱺᱜᱤᱧ ᱦᱚᱨ, ᱚᱱᱟ ᱠᱚᱫᱚ ᱟᱞᱮᱭᱟᱜ ᱦᱚᱸ ᱥᱩᱵᱤᱫᱟ ᱱᱟᱥᱮᱭᱟᱜ ᱧᱮᱞ ᱯᱮ ᱾
ᱦᱳᱭ ᱦᱳᱭ, ᱩᱱᱠᱩ ᱢᱟ ᱟᱵᱚᱣᱟᱜ ᱥᱩᱵᱤᱫᱷᱟ ᱠᱚᱫᱚ ᱵᱟᱝᱠᱚ ᱧᱮᱞᱟ ᱥᱮ ᱯᱟᱹᱴᱷᱩᱣᱟᱹᱣᱟᱜ ᱥᱩᱵᱤᱫᱷᱟ ᱠᱚᱫᱚᱼᱼ
ᱦᱳᱭ ᱦᱳᱭ ᱢᱟᱱᱮ ᱟᱠᱚᱼᱼ ᱵᱷᱟᱜᱤ ᱠᱚ ᱢᱚᱱᱮ ᱠᱮᱫᱟ ᱚᱸᱰᱮ ᱥᱮᱱᱴᱟᱨ ᱠᱚ ᱮᱢ ᱠᱮᱫ ᱛᱟᱵᱚᱱᱟ, ᱟᱫᱚ ᱜᱤᱫᱽᱨᱟᱹ ᱪᱮᱫ ᱛᱮᱠᱚ ᱟᱥᱟ ᱡᱟᱣᱟᱭᱟ ᱥᱮ ᱪᱮᱫᱼᱼ ᱫᱚᱠᱟᱱ ᱯᱟᱹᱛᱤ ᱠᱚ ᱢᱮᱱᱟᱜ ᱟᱥᱮ ᱵᱟᱹᱱᱩᱜᱼᱟ, ᱚᱱᱟ ᱠᱚᱢᱟ ᱵᱟᱝᱠᱚ ᱧᱮᱞᱟ ᱾